ᱦᱩᱸ ᱡᱚ
ᱦᱮᱸ ᱜᱚᱝᱠᱮ ᱡᱚᱦᱟᱨ ᱡᱚᱦᱟᱨ ᱜᱮ᱾
ᱦᱮᱸ ᱜᱚᱝᱠᱮ ᱨᱚᱲ ᱠᱚ ᱴᱷᱤᱠ ᱴᱷᱟᱠ ᱧᱟᱢᱚᱜ ᱠᱟᱱᱟ?
ᱦᱮᱸ ᱜᱚᱝᱠᱮ ᱟᱡᱚᱢᱚᱜ ᱠᱟᱱ ᱜᱮᱭᱟ᱾
ᱟᱪᱪᱷᱟ ᱜᱚᱝᱠᱮ ᱛᱟᱦᱚᱞᱮ ᱱᱤᱛᱚᱜ ᱫᱚ ᱪᱮᱫ ᱮᱢ ᱪᱤᱠᱟᱹ ᱵᱟᱲᱟᱭᱮᱫᱼᱟ ᱱᱩᱭ ᱧᱤᱫᱟᱹ?
ᱩᱱᱟᱹᱜ ᱤᱭᱟᱹ ᱳᱭ ᱫᱟᱜ ᱡᱚᱨᱚᱜ ᱠᱟᱱᱟ ᱟᱫᱚ ᱚᱱᱟ ᱜᱮ ᱦᱟᱸᱜ ᱥᱟᱦᱟᱱ ᱠᱚᱞᱤᱧ ᱩᱢᱩᱞ ᱵᱟᱲᱟ ᱠᱮᱫᱟ᱾
ᱟᱪᱪᱷᱟ ᱟᱪᱪᱷᱟ
ᱟᱨ ᱥᱟᱦᱟᱱ ᱠᱚᱦᱚᱸ ᱡᱩᱫᱤ ᱵᱟᱹᱞᱤᱧ ᱩᱢᱩᱞᱟ ᱜᱟᱯᱟ ᱫᱚ ᱦᱟᱸᱜ? ᱪᱤᱠᱟᱹᱛᱮ ᱥᱮᱸᱜᱮ ᱞᱤᱧ ᱫᱷᱚᱨᱟᱣᱟ
ᱚ ᱟᱪᱪᱷᱟ ᱟᱪᱪᱷᱟ ᱟᱪᱪᱷᱟ᱾ ᱟᱹᱞᱤᱧ ᱦᱚᱸ ᱜᱚᱝᱠᱮ ᱧᱤᱫᱟᱹ ᱠᱟᱴᱤᱡ ᱞᱤᱧ ᱵᱷᱟᱵᱱᱟ ᱪᱤᱱᱛᱟᱹᱜ ᱠᱟᱱᱟ ᱜᱚᱝᱠᱮ ᱫᱟᱜ ᱢᱟ ᱛᱮᱦᱤᱧ ᱫᱟᱜ ᱮ ᱟᱨᱟᱢᱵᱷᱚ ᱠᱟᱜ ᱦᱚᱸ ᱡᱚᱨᱚᱭᱫᱟᱭ ᱟᱫᱚ ᱜᱚᱢᱠᱮ ᱚᱱᱟᱜᱮ ᱛᱟᱨᱟᱥᱤᱧ ᱞᱤᱧ ᱪᱟᱞᱟᱣ ᱞᱮᱱᱟ ᱟᱫᱚ ᱵᱟᱹᱫᱽ ᱠᱷᱮᱛ ᱠᱚᱫᱚ ᱠᱟᱹᱴᱤᱡ ᱵᱟᱞᱤᱧ ᱛᱚᱞ ᱦᱚᱴᱚ ᱠᱟᱫᱟ ᱱᱟᱯᱟᱭ ᱥᱟᱺᱦᱤᱡ ᱠᱷᱟᱱ ᱜᱟᱯᱟ ᱢᱩᱱᱩᱥ ᱠᱚᱠᱚ ᱦᱤᱡᱩᱜᱼᱟ ᱨᱚᱦᱚᱭ ᱴᱚᱜ ᱞᱟᱹᱜᱤᱫ ᱟᱠᱚ᱾
ᱦᱳᱭ
ᱟᱫᱚ ᱜᱚᱢᱠᱮ ᱡᱩᱫᱤ ᱫᱟᱜ ᱵᱟᱝ ᱛᱚᱸᱵᱟᱜᱼᱟ ᱜᱚᱢᱠᱮ ᱡᱩᱫᱤ ᱡᱚᱛᱚ ᱯᱟᱨᱚᱢ ᱪᱟᱞᱟᱜᱼᱟ ᱜᱚᱢᱠᱮ ᱛᱟᱦᱚᱞᱮ ᱛᱚ, ᱠᱷᱟᱱ ᱵᱟᱝ ᱞᱚᱥᱚᱫ ᱠᱟᱛᱮᱫ ᱜᱚᱝᱠᱮ ᱟᱫᱚ ᱪᱤᱠᱟᱹ ᱛᱮᱞᱤᱧ ᱨᱚᱦᱚᱭᱟ ᱠᱟᱱᱟ ᱵᱷᱟᱵᱽᱱᱟ ᱧᱟᱢᱚᱜ ᱠᱟᱱᱟ ᱫᱟᱜ ᱡᱩᱫᱤ ᱫᱟᱜ ᱡᱚᱛᱚ ᱡᱩᱫᱤ ᱟᱲᱜᱳ ᱪᱟᱵᱟᱜ ᱟ᱾ ᱛᱚ ᱜᱟᱯᱟ ᱞᱚᱥᱚᱫ ᱵᱟᱝ ᱜᱟᱱᱚᱜᱼᱟ ᱟᱨ ᱨᱚᱦᱚᱭ ᱦᱚᱸ ᱵᱟᱝ ᱜᱟᱱᱚᱜ ᱜᱚᱝᱛᱮ ᱚᱱᱟ ᱜᱮᱛᱚ ᱥᱮᱛᱩ ᱠᱩᱰᱤ ᱥᱟᱵ ᱠᱟᱛᱮ ᱞᱤᱧ ᱪᱟᱞᱟᱜᱼᱟ ᱪᱤᱱᱛᱟᱹ ᱵᱟᱲᱟᱭᱟ ᱟᱹᱞᱤᱧ ᱜᱚᱢᱠᱮ ᱚᱱᱟ ᱠᱚᱜᱮ
ᱮᱠᱫᱚᱢ ᱟᱨ ᱧᱤᱫᱟᱹ ᱦᱚᱸ ᱧᱤᱫᱟᱹ ᱟᱠᱟᱱ ᱜᱮᱭᱟ ᱥᱮ ᱟᱨ ᱱᱤᱛᱚᱜ ᱦᱚᱸ ᱚᱠᱟ ᱞᱮᱠᱟ ᱨᱮᱵᱮᱱ ᱪᱟᱞᱟᱜᱼᱟ᱾
ᱚᱱᱟ ᱫᱚ ᱠᱟᱛᱷᱟ ᱠᱟᱱ ᱜᱮᱭᱟ ᱜᱚᱢᱠᱮ ᱱᱚᱜᱼᱚᱭ ᱧᱤᱫᱟᱹ ᱪᱟᱞᱟᱣ ᱫᱚᱜ ᱠᱷᱟᱱ ᱞᱟᱭᱤᱴ ᱠᱚ ᱡᱩᱫᱤ ᱵᱟᱝ ᱛᱟᱦᱮᱱᱟ ᱜᱚᱝᱠᱮ ᱟᱨᱚ ᱦᱟᱜ ᱠᱷᱟᱱ ᱡᱮᱞᱮᱧ ᱠᱚᱠᱚ ᱧᱟᱢᱚᱜ ᱜᱮᱭᱟ ᱛᱚ᱾ ᱛᱚ ᱠᱟᱴᱤᱡ ᱠᱚ ᱡᱚᱴᱮᱫ ᱵᱟᱲᱟᱢ ᱠᱷᱟᱱ ᱜᱚᱢᱠᱮ ᱟᱫᱚ ᱠᱷᱟᱱ ᱡᱤᱣᱤ ᱠᱷᱟᱱ ᱟᱹᱰᱤ ᱦᱟᱨᱮ ᱯᱷᱟᱨᱮ ᱜᱮᱞᱤᱧ ᱯᱟᱲᱟᱣ ᱜᱚᱫᱚᱜᱼᱟ᱾
ᱮᱠᱫᱚᱢ ᱮᱠᱫᱚᱢ ᱟᱫᱚ ᱠᱷᱟᱱ ᱟᱵᱮᱱ ᱚᱱᱠᱟ ᱠᱷᱟᱱ ᱫᱚ ᱟᱹᱭᱩᱵ ᱵᱮᱲᱟ ᱠᱚ ᱥᱮᱱ ᱜᱮ ᱵᱤᱱ ᱪᱟᱞᱟᱣ ᱠᱚᱜ ᱟ ᱛᱚ ᱧᱩᱦᱩᱢᱼᱧᱩᱦᱩᱢ ᱚᱠᱛᱚ᱾
ᱟᱫᱚ ᱜᱚᱝᱠᱮ ᱩᱱᱥᱩᱢᱟᱹᱭ ᱫᱚ ᱠᱟᱹᱴᱤᱡ ᱯᱷᱟᱨᱪᱟ ᱜᱮ ᱧᱮᱞᱚᱜ ᱠᱟᱱ ᱛᱟᱦᱮᱸᱱᱟᱛᱚ ᱨᱤᱢᱤᱞ ᱠᱚ ᱟᱫᱚ ᱟᱹᱞᱤᱧ ᱦᱚᱸ ᱵᱟᱞᱤᱧ ᱢᱚᱱᱮ ᱵᱟᱲᱟᱭᱮᱫ ᱛᱟᱦᱮᱸ ᱟᱫᱚ ᱡᱚᱢ ᱵᱟᱲᱟ ᱠᱟᱛᱮᱫ ᱠᱟᱹᱴᱤ ᱞᱤᱧ ᱡᱟᱹᱯᱤᱫ ᱧᱚᱜ ᱞᱮᱫᱟᱤᱧ ᱞᱟᱸᱜᱟ ᱟᱫᱚ ᱱᱤᱛᱚᱜ ᱦᱚᱣᱟᱞᱤᱧᱟ ᱜᱚᱢᱠᱮ ᱡᱮ ᱚᱲᱟᱜ ᱜᱚᱝᱠᱮ ᱦᱚᱣᱟᱜ ᱞᱤᱧᱟᱹᱭ ᱡᱮ ᱱᱚᱝᱠᱟ ᱱᱚᱝᱠᱟ ᱵᱮᱨ ᱜᱚ ᱱᱚᱝᱠᱟᱭ ᱫᱟᱜ ᱫᱟᱭ ᱥᱮ ᱪᱮᱫ? ᱛᱚᱞ ᱦᱚᱴᱚᱠᱟᱜ ᱥᱮ ᱵᱟᱝ ᱟᱹᱜ ᱵᱩᱡᱷᱟᱹᱣᱟᱹᱧ ᱠᱟᱱᱟ ᱟᱫᱚ, ᱟᱫᱚ ᱞᱟᱹᱭᱮᱜ ᱟ ᱦᱮ ᱦᱮᱸ ᱢᱟᱥᱮᱧ ᱡᱤᱲᱤᱧ ᱟᱠᱟᱫ ᱫᱚ ᱢᱟᱥᱮ ᱚᱱᱟ ᱜᱮ ᱦᱟᱸᱜ ᱠᱷᱟᱱ ᱪᱤᱱᱛᱟᱹ ᱵᱟᱲᱟᱭᱮᱫ ᱞᱤᱧ ᱜᱚᱢᱠᱮ ᱱᱤᱛᱚᱜ
ᱟᱫᱚ ᱦᱟᱸᱜ ᱵᱟᱝ ᱪᱤᱠᱟᱹᱣ ᱟᱠᱟᱱ ᱜᱮᱭᱟ ᱪᱤᱠᱟᱹ ᱫᱚ ᱟᱫᱚ ᱦᱟᱸᱜ ᱫᱟᱜ ᱫᱚᱵᱮᱱ ᱧᱟᱢ ᱜᱮᱭᱟ ᱦᱟᱸᱜ
ᱦᱮᱸ ᱦᱮᱸ ᱜᱚᱝᱠᱮ ᱟᱫᱚ ᱪᱮᱛᱟᱱ ᱪᱮᱛᱟᱱ ᱠᱷᱮᱛ ᱨᱤᱱᱤᱡ ᱢᱤᱫ ᱦᱚᱲ ᱜᱚᱢᱠᱮ ᱠᱷᱟᱱ ᱢᱮᱱᱟᱭᱟ ᱟᱫᱚ ᱩᱱᱤ ᱪᱮᱛᱟᱱ ᱪᱟᱹᱥᱤ ᱜᱮᱞᱤᱧ ᱢᱮᱛᱟᱭ ᱜᱚᱢᱠᱮ ᱠᱟᱹᱴᱤᱡ ᱡᱩᱫᱤ ᱫᱟᱜ ᱠᱚ ᱵᱤᱥᱤ ᱛᱚᱢᱵᱟ ᱧᱚᱜ ᱠᱟᱱ ᱠᱷᱟᱱ ᱠᱟᱹᱴᱤᱡ ᱟᱲᱟᱜ ᱜᱚᱫ ᱠᱟᱜ ᱢᱮ ᱯᱷᱩᱲ ᱜᱚᱜ ᱠᱟᱜ ᱢᱮ ᱱᱚᱣᱟ ᱫᱷᱟᱨᱮ
ᱦᱳᱭ ᱦᱳᱭ ᱮᱠᱫᱚᱢ ᱟᱨ ᱪᱟᱹᱥᱤ ᱠᱚᱦᱚᱸ ᱠᱚ ᱵᱩᱡᱷᱟᱹᱣ ᱧᱚᱜᱽ ᱜᱮᱭᱟ ᱡᱮ ᱤᱧ ᱮᱠᱞᱟ ᱪᱟᱥ ᱠᱟᱛᱮᱫ ᱫᱩᱧ ᱪᱤᱠᱟᱹᱭᱟ ᱥᱟᱱᱟᱢ ᱦᱚᱲ ᱜᱮ ᱠᱚ ᱪᱟᱥᱟ᱾
ᱦᱮᱸ ᱦᱮᱸ, ᱜᱚᱝᱠᱮ ᱟᱫᱚᱼᱼ ᱚᱠᱟᱞᱮᱠᱟ ᱠᱟᱱᱟ ᱠᱟᱛᱷᱟ ᱫᱚ ᱜᱚᱝᱠᱮ ᱟᱹᱞᱤᱧᱟᱜ ᱡᱟᱦᱟᱸ ᱞᱮᱠᱟ ᱞᱮᱠᱟᱛᱮ ᱠᱷᱮᱛ ᱛᱟᱹᱞᱤᱧ ᱚᱱᱠᱟ ᱛᱮᱜᱮ ᱛᱚᱼᱼ ᱟᱱ ᱜᱟᱹᱰᱤ ᱠᱚᱫᱚ ᱵᱚᱞᱮ ᱱᱟᱦᱟᱜ ᱫᱚ ᱦᱟᱜ ᱠᱷᱟᱱ ᱜᱟᱹᱰᱤ ᱠᱚᱛᱮ ᱥᱤ ᱵᱟᱲᱟᱭᱟ᱾ ᱦᱮᱸ ᱠᱟᱰᱟ ᱱᱟᱦᱮᱞ ᱢᱟᱛᱚ ᱵᱟᱹᱱᱩᱜᱼᱟ, ᱛᱚ ᱠᱟᱰᱟ ᱱᱟᱦᱮᱞ ᱜᱚᱢᱠᱮ ᱛᱟᱦᱮᱸ ᱞᱮᱱᱠᱷᱟᱱ ᱟᱡᱼᱼ ᱟᱡ ᱮ ᱵᱟᱭ ᱠᱮᱭᱟ ᱟᱡ ᱮ ᱥᱤ ᱠᱮᱭᱟ ᱟᱨ ᱟᱲᱟᱜ ᱠᱟ ᱠᱟᱛᱮᱫ ᱩᱰᱟᱹᱜ ᱟᱹᱜᱩ ᱠᱮ ᱠᱤᱱᱟᱭ᱾ ᱢᱮᱱᱠᱷᱟᱱ ᱡᱮᱦᱮᱛᱩ ᱜᱟᱹᱰᱤ ᱨᱟᱥᱛᱟ ᱫᱚ ᱟᱞᱤᱧᱟᱜ ᱠᱷᱮᱛ ᱞᱮᱠᱟ ᱛᱮᱜᱮ ᱜᱟᱹᱰᱤ ᱨᱟᱥᱛᱟ ᱜᱚᱝᱠᱮ ᱛᱟᱦᱚᱞᱮ ᱟᱹᱞᱤᱧ ᱡᱩᱫᱤ ᱪᱟᱥᱼᱼ ᱦᱮᱸ ᱫᱟᱜ ᱵᱟᱭ ᱮᱢᱟᱞᱤᱧᱟ ᱜᱚᱢᱠᱮ ᱟᱞᱤᱧ ᱦᱚᱸ ᱜᱟᱹᱰᱤ ᱠᱚᱫᱚ ᱮᱠᱷᱟᱱ ᱵᱟᱞᱤᱧ ᱯᱷᱨᱚᱢ ᱦᱚᱪᱚᱜᱼᱟ ᱥᱮ᱾
ᱮᱠᱫᱚᱢ ᱮᱠᱫᱚᱢ ᱱᱚᱣᱟ ᱢᱟ ᱟᱹᱰᱤ ᱥᱟᱹᱦᱤ ᱠᱟᱛᱷᱟ ᱠᱟᱱ ᱜᱮᱭᱟ᱾ ᱟᱡ ᱦᱚᱸ ᱡᱩᱫᱤ ᱵᱟᱭ ᱮᱢᱚᱜᱼ ᱟᱭ ᱫᱩᱼᱼ ᱫᱩᱠ ᱨᱮ ᱛᱟᱦᱚᱞᱮ ᱚᱸᱰᱮ ᱫᱚ ᱪᱮᱫᱟᱜ ᱵᱮᱱ ᱟᱵᱮᱱ ᱦᱚᱸᱵᱮᱱ ᱫᱩᱠᱟᱭᱟ ᱵᱟᱝ᱾
ᱟᱫᱚ ᱦᱮᱸ ᱚᱱᱟ ᱜᱮ ᱦᱩᱭᱩᱜ ᱠᱟᱱᱟ ᱠᱟᱛᱷᱟ ᱫᱚ ᱜᱚᱝᱠᱮ᱾ ᱚᱱᱠᱟ ᱠᱟᱛᱷᱟ ᱫᱚ ᱜᱚᱝᱠᱮ ᱟᱹᱵᱤᱱ ᱫᱚᱵᱤᱱ ᱥᱟᱢᱴᱟᱣ ᱪᱟᱵᱟ ᱠᱮᱫ ᱜᱮᱭᱟ ᱯᱟᱞᱮᱫ ᱠᱟᱹᱢᱤ ᱠᱚᱫᱚ?
ᱦᱮᱸ ᱠᱟᱹᱢᱤ ᱠᱚᱫᱚ ᱵᱟᱹᱞᱤᱧ ᱥᱟᱢᱴᱟᱣ ᱟᱠᱟᱫᱟ ᱱᱚᱜᱼᱚᱭ ᱦᱟᱞᱮ ᱦᱟᱞᱮ ᱜᱮᱞᱤᱧ ᱮᱦᱚᱵ ᱟᱠᱟᱫᱟ ᱠᱟᱹᱢᱤ ᱫᱚ।
ᱟᱪᱪᱷᱟ ᱟᱪᱪᱷᱟ ᱟᱪᱪᱷᱟ ᱵᱷᱤᱛᱟᱹ ᱢᱟᱜ ᱠᱚᱫᱚ ᱵᱤᱱ ᱥᱟᱢᱴᱟᱣ ᱟᱠᱟᱫ ᱜᱮᱭᱟ ᱯᱟᱞᱮᱫ?
ᱦᱳᱭ ᱦᱳᱭ, ᱚᱱᱟ ᱠᱚᱫᱚ ᱡᱚᱛᱚ ᱜᱮ ᱪᱩᱠᱟᱹᱣ ᱦᱩᱭ ᱠᱟᱱᱟ ᱥᱩᱫᱷᱩ ᱨᱚᱦᱚᱭ ᱠᱟᱹᱢᱤ ᱛᱮᱫ ᱜᱮ ᱱᱤᱛᱚᱜ ᱫᱚ ᱵᱟᱹᱠᱤ ᱢᱮᱱᱟᱜᱼᱟ ᱾
ᱟᱨ ᱟᱞᱚᱵᱮᱱ ᱞᱟᱹᱭᱟ ᱜᱚᱢᱠᱮ ᱱᱤᱛᱚᱜ ᱫᱚ ᱠᱷᱟᱱ ᱟᱹᱞᱤᱧ ᱦᱚᱸᱼᱼ ᱫᱚᱢᱮ ᱜᱮᱞᱤᱧ ᱦᱚᱨᱚ ᱵᱚᱞᱚ ᱟᱠᱟᱱᱟ, ᱢᱩᱱᱤᱥ ᱠᱚᱦᱚᱸ ᱴᱷᱤᱠ ᱢᱚᱛᱚ ᱵᱟᱝᱠᱚ ᱧᱟᱢᱚᱜ ᱠᱟᱱᱟ ᱾
ᱟᱪᱪᱷᱟ ᱾ ᱟᱫᱚ ᱜᱚᱝᱠᱮ ᱛᱤᱱ ᱫᱤᱱ ᱱᱚᱝᱠᱟ ᱮᱠᱞᱟ ᱮᱠᱞᱟ ᱮᱠᱞᱤ ᱦᱚᱲ ᱵᱮᱤᱱ ᱛᱟᱦᱮᱱᱟ, ᱟᱫᱚ? ᱚᱲᱟᱜ ᱜᱚᱢᱠᱮ ᱠᱚᱦᱚᱸ ᱠᱟᱹᱴᱤᱡ ᱯᱟᱸᱡᱟ ᱧᱚᱜ ᱠᱚᱵᱤᱱ ᱟᱫᱚ ᱵᱟᱠᱷᱟᱱ ᱪᱮᱠᱠᱟ ᱮᱠᱞᱟ ᱟᱹᱵᱤᱱ ᱠᱟᱱᱟ ᱥᱮ ᱢᱮᱱᱟᱜ ᱠᱚᱣᱟ ᱜᱚᱝᱠᱮ?
ᱵᱟᱝᱟ ᱚᱲᱟᱜ ᱜᱚᱝᱠᱮ ᱠᱚᱫᱚ ᱵᱟᱹᱱᱩᱜ ᱠᱚᱜᱮᱭᱟ ᱟᱫᱚ ᱠᱷᱟᱱ ᱱᱚᱜᱼᱚᱭᱼᱼ ᱪᱟᱥᱼᱵᱟᱥ ᱠᱚ ᱵᱟᱝ ᱨᱟᱠᱟᱵ ᱵᱟᱲᱟ ᱞᱮᱱᱠᱷᱟᱱ ᱫᱚ ᱦᱟᱸᱜ ᱵᱟᱝ ᱜᱟᱱᱚᱜ ᱠᱟᱱᱟ ᱥᱮ ᱾
ᱟᱪᱪᱷᱟ, ᱦᱮᱸ ᱜᱚᱝᱠᱮ ᱚᱱᱟ ᱦᱚᱸ ᱠᱟᱛᱷᱟ ᱠᱟᱱ ᱜᱮᱭᱟᱞᱮ ᱱᱤᱛᱚᱜ ᱫᱚ ᱮᱠᱷᱚᱱᱼᱼ ᱚᱠᱚᱭ ᱨᱮᱱ ᱦᱚᱯᱚᱱ ᱮᱨᱟ ᱠᱚ ᱠᱩᱞ ᱜᱚᱫ ᱟᱹᱵᱤᱱᱟ ᱚᱱᱟ ᱦᱚᱸᱛᱚ ᱦᱟᱜᱠᱷᱟᱱ ᱠᱟᱛᱷᱟ ᱠᱟᱱ ᱜᱮᱭᱟ ᱾ ᱪᱟᱥ ᱠᱟᱹᱢᱤ ᱥᱚᱢᱚᱭ ᱠᱚ ᱞᱟᱹᱭᱟ ᱡᱟ ᱦᱚᱯᱚᱱ ᱮᱨᱟ ᱠᱚ ᱠᱷᱟᱴᱟᱣᱮ ᱛᱟᱞᱮᱭᱟ ᱫᱚᱢᱮ ᱾ ᱦᱤᱛᱳᱜ ᱫᱚ ᱵᱟᱞᱮ ᱠᱩᱞᱮᱭᱟ ᱥᱮ ᱪᱮᱫ ᱜᱚᱝᱠᱮ?
ᱮᱠᱫᱚᱢ ᱮᱠᱫᱚᱢ, ᱟᱹᱰᱤ ᱢᱟᱨᱟᱝ ᱪᱤᱱᱛᱟᱹ ᱵᱮᱱ ᱞᱟᱹᱭᱮᱫ ᱠᱟᱱᱟ ᱟᱹᱞᱤᱧ ᱞᱟᱹᱜᱤᱫ ᱦᱚᱸ ᱾
ᱚᱱᱟ ᱦᱚᱸ ᱠᱟᱛᱷᱟ ᱠᱟᱱ ᱜᱮᱭᱟ ᱜᱚᱝᱠᱮ ᱟᱞᱤᱧ ᱦᱚᱸ ᱡᱮᱢᱚᱱ ᱚᱲᱟᱜ ᱜᱚᱝᱠᱮ ᱢᱮᱱᱟᱭᱟ ᱛᱩᱞᱩᱡ ᱪᱟᱥ ᱠᱟᱹᱢᱤ ᱵᱟᱹᱞᱤᱧ ᱥᱟᱢᱴᱟᱣ ᱫᱟᱲᱮᱭᱟᱜ ᱠᱟᱱᱟ ᱾ ᱰᱟᱸᱰᱟ ᱠᱚᱜᱮ ᱦᱟᱹᱥᱩ ᱠᱚᱣᱟ ᱥᱩᱫᱩ ᱠᱟᱹᱴᱤᱡ ᱠᱚ ᱳᱜᱳᱫ ᱳᱜᱳᱫ ᱞᱮᱱᱠᱷᱟᱱ ᱜᱮ ᱾ ᱩᱱᱟᱹᱜ ᱢᱟᱨᱟᱝ ᱢᱟᱨᱟᱝ ᱠᱷᱮᱛ ᱫᱚ ᱜᱚᱝᱠᱮ ᱵᱚᱞᱰᱟᱦᱤ ᱞᱮᱠᱟᱱᱟᱜ ᱠᱷᱮᱛ ᱠᱚ ᱠᱟᱱᱟ ᱜᱚᱝᱠᱮ ᱾
ᱮᱠᱫᱚᱢ, ᱟᱨ ᱱᱚᱣᱟ ᱨᱮᱫᱚ ᱟᱵᱮᱱ ᱧᱮᱞ ᱵᱮᱱ ᱥᱮ ᱾ ᱦᱮᱸ ᱛᱚᱞᱟ ᱡᱚᱠᱷᱚᱱ ᱵᱮᱱ ᱛᱩᱫᱟ ᱩᱱ ᱦᱚᱸ ᱤᱸᱜᱩᱫ ᱠᱚᱜ ᱞᱟᱜᱟᱜᱼᱟ ᱾
ᱦᱩᱸ᱾
ᱟᱨ ᱨᱚᱦᱚᱭ ᱥᱳᱢᱳᱭ ᱦᱚᱸ ᱤᱸᱜᱩᱫ ᱠᱚᱜ ᱞᱟᱜᱟᱜᱼᱟ ᱾
ᱛᱟᱦᱞᱮ ᱜᱚᱝᱠᱮ ᱢᱟ ᱟᱹᱵᱤᱱ ᱢᱟ ᱮᱠᱞᱟ ᱮᱠᱞᱤ ᱦᱚᱲ ᱛᱷᱟᱞᱮ ᱟᱵᱤᱱ ᱫᱚ ᱟᱫᱚᱼᱼ ᱵᱷᱤᱛᱟᱹ ᱢᱟᱜ ᱢᱟᱵᱤᱱ ᱢᱟᱜ ᱮᱫ ᱜᱮ ᱚᱱᱟ ᱢᱟ ᱠᱟᱛᱷᱟ ᱠᱟᱱ ᱜᱮᱭᱟ ᱟᱨ ᱥᱤ ᱠᱚᱢᱟ ᱜᱟᱹᱰᱤ ᱠᱚᱛᱮ ᱠᱚ ᱥᱤᱭᱮᱜᱼᱟ ᱾ ᱛᱚᱞᱟ ᱛᱳᱫ ᱨᱚᱦᱚᱭ ᱠᱚᱫᱚ ᱛᱟᱦᱚᱞᱮ ᱵᱤᱱ ᱪᱷᱩᱴᱟᱹᱜ ᱜᱮᱭᱟ ᱥᱮ ᱵᱟᱝ?
ᱜᱚᱝᱠᱮ ᱟᱹᱞᱤᱧ ᱦᱚᱸ ᱢᱟᱡᱷᱮ ᱢᱚᱫᱽᱫᱷᱮ ᱫᱚ ᱠᱟᱹᱢᱤ ᱜᱮ ᱞᱟᱜᱟᱣ ᱞᱤᱧᱟᱹ ᱟᱨ ᱵᱟᱝᱠᱷᱟᱱ ᱫᱚ ᱱᱤᱛᱚᱜ ᱫᱚᱞᱤᱧ ᱪᱮᱫ ᱞᱤᱧ ᱪᱤᱼᱼ ᱠᱟᱹ ᱫᱟᱲᱮᱭᱟᱜᱼᱟ ᱞᱮᱵᱮᱱ ᱱᱚᱜᱼᱚᱭ ᱢᱩᱱᱤᱥ ᱠᱚᱦᱚᱸ ᱵᱟᱝᱠᱚ ᱧᱟᱢᱚᱜ ᱠᱟᱱᱟ ᱴᱷᱤᱠ ᱢᱚᱛᱚ ᱾
ᱦᱮᱸ ᱦᱮᱸ ᱾
ᱟᱫᱚ ᱟᱹᱞᱤᱧ ᱫᱚᱞᱤᱧ ᱢᱮᱱᱮᱫ ᱠᱟᱱᱟ ᱡᱮᱼᱼ ᱡᱟᱦᱟᱸ ᱛᱤᱱᱟᱹᱝ ᱦᱩᱰᱤᱧ ᱦᱩᱰᱤᱧ ᱠᱷᱮᱛ ᱠᱚ ᱢᱮᱱᱟᱜᱼᱟ, ᱚᱱᱟᱼᱼ ᱠᱚᱫᱚ ᱠᱷᱚᱱᱟᱜ ᱚᱲᱟᱜ ᱦᱚᱲ ᱛᱮᱜᱮ ᱞᱮ ᱨᱚᱦᱚᱭᱟ ᱟᱨ ᱡᱟᱦᱟᱸ ᱵᱟᱨᱭᱟᱼᱼ ᱯᱮᱭᱟ ᱜᱟᱱ ᱦᱟᱜ ᱞᱟᱹᱴᱩ ᱞᱟᱹᱴᱩᱣᱟᱜ ᱢᱮᱱᱟᱜᱼᱟ, ᱚᱱᱟ ᱠᱚᱫᱚ ᱢᱩᱱᱤᱥ ᱠᱚ ᱦᱩᱭᱩᱜᱼᱟ ᱾
ᱟᱪᱪᱷᱟ ᱟᱪᱪᱷᱟ ᱾ ᱜᱚᱝᱠᱮ ᱱᱚᱣᱟ ᱠᱚᱦᱚᱸ ᱟᱹᱰᱤᱥᱛᱟ ᱟᱭᱢᱟ ᱞᱮᱠᱟᱱᱟᱜ ᱪᱤᱱᱛᱟᱹ ᱫᱷᱟᱨᱟ ᱞᱮᱧ ᱧᱮᱞᱮᱜᱼᱟ ᱱᱤᱛᱚᱜ ᱫᱚ ᱾ ᱮᱜ ᱠᱟᱹᱢᱤᱱ ᱢᱩᱱᱤᱥ ᱠᱚᱦᱚᱸ ᱵᱟᱠᱚ ᱧᱟᱢᱚᱜ ᱠᱟᱱᱟ‌, ᱟᱠᱚᱣᱟᱜ ᱠᱟᱹᱢᱤ ᱠᱚᱜᱮ ᱠᱚ ᱞᱟᱦᱟᱭᱮᱫ ᱛᱟᱠᱚᱣᱟ ᱥᱟᱶᱛᱮ ᱢᱩᱱᱤᱥᱼᱼ ᱠᱚ ᱵᱟᱠᱚ ᱵᱮᱥᱤᱜ ᱠᱟᱱᱟ ᱟᱫᱚ ᱜᱚᱝᱠᱮ ᱞᱤᱧ ᱢᱚᱱᱮᱭᱮᱜᱼᱟ ᱵᱮᱝᱠ ᱴᱮᱝᱠ ᱠᱷᱚᱱ ᱫᱷᱟᱨ ᱩᱫᱷᱟᱹᱨᱼᱼ ᱦᱟᱛᱟᱣ ᱠᱟᱛᱮᱫ ᱚᱱᱟ ᱨᱚᱦᱚᱭ ᱢᱮᱥᱤᱱ ᱜᱮᱞᱤᱧ ᱦᱟᱛᱟᱣᱟ ᱥᱮ ᱪᱮᱫ ᱚᱱᱟ ᱜᱮᱞᱤᱧ ᱪᱤᱱᱛᱟᱹ ᱵᱟᱲᱟᱭᱮᱫᱼᱟ ᱾
ᱮᱠᱫᱚᱢ ᱮᱠᱫᱚᱢ ᱚᱱᱟ ᱠᱷᱟᱱ ᱦᱚᱸ ᱱᱟᱯᱟᱭ ᱫᱚ ᱱᱟᱯᱟᱭᱚᱜ ᱜᱮᱭᱟ ᱟᱹᱰᱤ ᱜᱮ ᱾ ᱟᱨ ᱱᱤᱛᱚᱜ ᱫᱚ ᱠᱷᱟᱱ ᱱᱚᱜᱼᱚᱭ ᱦᱟᱞᱮ ᱦᱟᱞᱮ ᱠᱚ ᱨᱚᱦᱮᱫ ᱠᱟᱱᱟ ᱥᱮ ᱥᱟᱱᱟᱢ ᱦᱚᱲ ᱜᱮ ᱾
ᱦᱩᱸ,
ᱟᱫᱚ ᱠᱷᱟᱱ ᱩᱱᱤ ᱫᱚ ᱡᱟᱦᱟᱸᱭ ᱢᱩᱱᱤᱥ ᱵᱮ ᱧᱮᱞᱮᱭᱟ ᱩᱱᱤ ᱫᱚ ᱦᱟᱸᱜᱭ ᱞᱟᱹᱭᱟᱭ ᱟᱵᱮᱱᱟᱜ ᱞᱤᱧ ᱨᱚᱦᱚᱭᱟ ᱥᱮ ᱟᱹᱞᱤᱧᱟᱜ ᱞᱤᱧ ᱨᱚᱦᱚᱭᱟ ᱾
ᱮᱠᱫᱚᱢ ᱮᱠᱫᱚᱢ ᱜᱚᱢᱠᱮ, ᱟᱨ ᱢᱩᱱᱤᱥ ᱠᱚᱦᱚᱸ ᱜᱚᱢᱠᱮ ᱠᱟᱹᱴᱤᱡ ᱴᱟᱠᱟ ᱠᱟᱹᱣᱰᱤ ᱠᱚᱦᱚᱸ ᱟᱹᱰᱤ ᱡᱟᱹᱥᱛᱤ ᱜᱮᱠᱚ ᱞᱟᱹᱭᱮᱫᱼᱟ ᱜᱚᱢᱠᱮ ᱟᱫᱚ ᱚᱱᱟ ᱠᱚᱜᱮ ᱞᱟᱦᱟᱛᱮ ᱡᱟᱦᱟᱸ ᱟᱹᱲᱟᱹᱭᱥᱚ ᱴᱟᱠᱟ ᱛᱟᱦᱮᱸ ᱠᱟᱱᱟ ᱜᱚᱢᱠᱮ ᱱᱟᱦᱟᱜ ᱫᱚ ᱚᱱᱟ ᱫᱚ ᱥᱟᱲᱮ ᱛᱤᱱ ᱥᱚ ᱴᱟᱠᱟ ᱟᱠᱟᱱᱟ ᱜᱚᱝᱠᱮ ᱥᱮ ᱪᱮᱫ?
ᱦᱳᱭ ᱦᱳᱭ ᱚᱱᱠᱟᱜᱮ ᱜᱚᱢᱠᱮ ᱚᱱᱠᱟᱜᱮ ᱜᱚᱴᱟ ᱜᱮ ᱱᱤᱛᱚᱜ ᱫᱚ ᱚᱱᱠᱟ ᱜᱮᱠᱚ ᱦᱟᱛᱟᱣᱮᱫ ᱠᱟᱱᱟ ᱾ ᱟᱨᱚ ᱜᱚᱢᱠᱮ ᱦᱚᱸᱜᱼᱚ ᱱᱟ ᱵᱮᱱ ᱟᱸᱡᱚᱢ ᱟᱞᱮ ᱥᱮᱱ ᱫᱚ ᱱᱚᱝᱠᱟ ᱢᱮᱱᱟᱜᱼᱟ ᱜᱚᱢᱠᱮ, ᱥᱮᱛᱟᱜ ᱨᱮ ᱠᱟᱹᱢᱤ ᱮᱦᱚᱵᱟᱭ ᱚᱱᱠᱟ ᱫᱩᱴᱟ ᱠᱚᱥᱮᱱ ᱜᱮᱭ ᱨᱟᱠᱟᱵᱟᱭ ᱾
ᱢᱟᱥᱮ ᱜᱚᱝᱠᱮ ᱱᱚᱣᱟ ᱢᱟᱛᱚ ᱟᱨᱚ ᱡᱟᱞᱟ ᱾
ᱦᱮᱸ ᱟᱵᱮᱱ ᱫᱚᱵᱮᱱ ᱢᱚᱱᱮᱭᱮᱫᱟ ᱡᱮ ᱢᱤᱫ ᱛᱤᱠᱤᱱ ᱜᱮ ᱠᱟᱹᱢᱤ ᱠᱟᱛᱟᱞᱤᱧᱟ ᱮᱦᱚᱵ-ᱟ ᱚᱱᱠᱟ ᱵᱮᱱ ᱢᱚᱱᱮᱭ ᱫᱟ ᱚᱱᱠᱟ ᱜᱮᱠᱚ ᱠᱟᱹᱢᱤ ᱠᱟᱛᱟ ᱵᱮᱱᱟ᱾ ᱟᱞᱚᱵᱤᱱ ᱞᱟᱹᱭᱟ ᱡᱮ ᱮᱠᱫᱚᱢᱼᱼ ᱥᱮᱛᱟᱜ ᱨᱮᱞᱤᱞ ᱠᱟᱹᱢᱤ ᱦᱚᱪᱚᱭᱟ ᱟᱹᱭᱩᱵ ᱦᱟᱹᱵᱤᱡᱼᱮ ᱠᱟᱹᱢᱤᱭᱟ ᱚᱱᱠᱟ ᱫᱚ ᱵᱟᱝᱜᱮ ᱾
ᱟᱪᱪᱷᱟ ᱚᱱᱟ ᱢᱟᱛᱚ ᱟᱰᱤ ᱡᱟᱞᱟ ᱜᱚᱝᱠᱮ ᱛᱚ, ᱛᱟᱦᱚᱞᱮ ᱢᱟᱱᱮ ᱡᱟᱹᱥᱛᱤ ᱴᱟᱠᱟ ᱟᱨ ᱠᱚᱢ ᱚᱠᱛᱚ ᱦᱮᱥᱮ᱾
ᱦᱳᱭ ᱜᱚᱢᱠᱮ ᱚᱱᱠᱟ ᱜᱮ ᱾ ᱟᱫᱚ ᱠᱷᱟᱱ ᱟᱹᱞᱤᱧ ᱦᱚᱞᱤᱧ ᱢᱚᱱᱮ ᱢᱚᱱᱮ ᱛᱮᱞᱤᱧ ᱞᱟᱹᱭ ᱵᱟᱲᱟᱭᱮᱫᱟ ᱾ ᱡᱮ ᱵᱟᱝ ᱫᱚᱼᱼ ᱱᱤᱭᱟᱹ ᱫᱚᱢ ᱫᱚ ᱦᱟᱸᱜ ᱚᱱᱠᱟᱱᱟᱜ ᱴᱮᱠᱴᱟᱨ ᱟᱬᱜᱚᱭ ᱦᱩᱭᱩᱜᱼᱟ᱾
ᱚᱱᱟ ᱢᱟᱛᱚ ᱱᱟᱯᱟᱭ ᱠᱟᱛᱷᱟ ᱜᱮᱵᱮᱱ ᱪᱤᱱᱛᱟᱹ ᱵᱟᱲᱟ ᱟᱠᱟᱫ ᱜᱮᱭᱟ ᱜᱚᱝᱠᱮ ᱾ ᱛᱟᱦᱚᱞᱮ ᱜᱚᱝᱠᱮ ᱴᱨᱟᱠᱴᱟᱨ ᱠᱚᱵᱤᱱ ᱦᱟᱛᱟᱣ ᱞᱮᱠᱷᱟᱱ ᱯᱟᱪᱮᱫ ᱚᱲᱟᱜ ᱜᱚᱢᱠᱮ ᱠᱚ ᱟᱰᱤ ᱞᱚᱜᱚᱱ ᱫᱷᱟᱨᱟ ᱠᱚ ᱯᱟᱸᱡᱟ ᱧᱟᱢᱚᱜᱼᱟ ᱦᱟᱜ ᱠᱷᱟᱱ ᱾ ᱞᱟᱹᱭ ᱟᱠᱚ ᱪᱟᱥ ᱠᱟᱹᱢᱤ ᱨᱮᱫᱚ ᱫᱚᱢᱮ ᱠᱚ ᱯᱟᱨᱩᱠᱷᱤᱭᱟᱹᱧᱚ ᱜᱮᱭᱟ ᱱᱩᱠᱩ ᱫᱚ ᱵᱟᱝ?
ᱮᱠᱫᱚᱢ ᱜᱚᱢᱠᱮ᱾ ᱟᱨ ᱟᱞᱚᱵᱮᱱ ᱞᱟᱹᱭᱟ ᱥᱤᱭᱳᱜ ᱠᱟᱹᱢᱤ ᱠᱚᱫᱚ ᱟᱹᱞᱤᱧ ᱫᱚ ᱠᱟᱹᱴᱤᱡ ᱟᱹᱰᱤᱜᱮ ᱥᱚᱞᱦᱮᱭᱮᱱ ᱛᱟᱹᱟᱞᱤᱧᱟ ᱾ ᱪᱮᱫᱟᱜ ᱵᱟᱝᱢᱟ ᱟᱹᱞᱤᱧ ᱱᱤᱡᱮᱨᱟᱜ ᱜᱮ ᱢᱮᱱᱟᱜ ᱛᱟᱹᱟᱞᱤᱧᱟ ᱚᱱᱠᱟᱱᱟᱜ ᱥᱤᱭᱳᱜ ᱜᱟᱹᱰᱤ ᱫᱚ᱾
ᱚ ᱟᱪᱪᱷᱟ ᱟᱪᱪᱷᱟ, ᱦᱩᱰᱤᱧᱟ ᱯᱟᱞᱮ?
ᱦᱳᱭ ᱦᱳᱭ ᱦᱩᱰᱤᱧᱟᱜ ᱾
ᱟᱫᱚ ᱜᱚᱝᱠᱮ ᱦᱩᱰᱤᱧ ᱛᱮᱫᱚ ᱛᱤᱱ ᱫᱤᱱ ᱵᱮᱱ ᱪᱟᱥᱟ ᱚᱱᱟ ᱛᱮᱫᱚ ᱢᱟᱼᱼ ᱠᱷᱟᱹᱴᱟᱹ ᱦᱚᱸ ᱠᱷᱟᱹᱴᱟᱹᱞᱤ ᱦᱚᱸ ᱠᱟᱹᱴᱤᱡ ᱵᱮᱥᱤ ᱜᱮᱭᱟ ᱚᱠᱛᱚ ᱦᱚᱸ ᱵᱤᱥᱤ ᱦᱟᱛᱟᱣ ᱫᱟᱭ ᱾ ᱛᱚ ᱜᱚᱢᱠᱮ ᱪᱮᱥᱴᱟ ᱵᱟᱲᱟᱭ ᱵᱤᱱ ᱟᱹᱵᱤᱱ ᱦᱚᱸ ᱠᱟᱹᱴᱤᱡ ᱢᱟᱨᱟᱝ ᱧᱚᱜ ᱜᱟᱹᱰᱤ ᱠᱚᱜ ᱦᱟᱛᱟᱣ ᱵᱤᱱ ᱴᱟᱠᱴᱟᱨ ᱠᱚᱜᱮ ᱾
ᱦᱮᱸ ᱟᱫᱚ ᱢᱟᱨᱟᱝ ᱟᱜ ᱦᱟᱛᱟᱣ ᱦᱚᱸ ᱪᱤᱱᱛᱟᱹ ᱫᱷᱟᱨᱟ ᱫᱚ ᱢᱮᱱᱟᱜ ᱜᱮᱭᱟ ᱾ ᱟᱫᱚ ᱠᱷᱟᱱᱟᱜ ᱱᱚᱣᱟ ᱦᱚᱸ ᱟᱫᱚ ᱚᱠᱟ ᱞᱮᱠᱟ ᱵᱮᱱ ᱵᱟᱹᱜᱤᱜᱼᱟ, ᱱᱚᱣᱟ ᱫᱚ ᱚᱱᱮ ᱡᱮ ᱦᱟᱯᱲᱟᱢᱮ ᱫᱚᱦᱚ ᱦᱚᱴᱚ ᱟᱠᱟᱫᱟᱭ ᱾
ᱟᱪᱪᱷᱟ ᱟᱪᱪᱷᱟ ᱵᱟᱝ ᱜᱚᱝᱠᱮ ᱱᱚᱣᱟ ᱢᱟᱛᱚ
ᱨᱟ ᱚᱱᱟ ᱜᱮ ᱦᱟᱸᱜ ᱟᱹᱞᱤᱧ ᱦᱚᱞᱤᱧ ᱡᱚᱜᱟᱣ ᱡᱚᱛᱚᱱ ᱱᱟᱜ ᱠᱟᱱᱟ ᱾
ᱚᱱᱟ ᱫᱚ ᱱᱟᱯᱟᱭ ᱠᱟᱛᱷᱟ ᱠᱟᱱ ᱜᱮᱭᱟ ᱜᱚᱝᱠᱮ ᱦᱟᱯᱲᱟᱢ ᱠᱚᱣᱟᱜ ᱠᱟᱛᱷᱟ ᱤᱭᱟᱹ ᱡᱤᱱᱤᱥᱯᱟᱹᱛᱤ ᱫᱚᱠᱚ ᱡᱚᱜᱟᱣ ᱡᱚᱛᱚᱱ ᱠᱟᱛᱮ ᱜᱮᱠᱚ ᱫᱚᱦᱚ ᱠᱟᱜᱼᱟ ᱡᱟᱦᱟᱸ ᱠᱚᱠᱚᱼᱼ ᱮᱢ ᱪᱟᱞ ᱦᱚᱴᱚ ᱟᱵᱚᱱ ᱠᱟᱱᱟ ᱱᱚᱠᱟ ᱫᱚ ᱦᱟᱱᱛᱮ ᱱᱟᱛᱮ ᱵᱟᱵᱚᱱ ᱦᱮᱞᱟ ᱰᱟᱞᱮᱭᱟ᱾
ᱮᱠᱫᱚᱢ ᱮᱠᱫᱚᱢ ᱮᱠᱫᱚᱢ᱾
ᱟᱫᱚ ᱜᱚᱝᱠᱮ ᱫᱟᱲᱮ ᱛᱟᱦᱮᱱ ᱵᱷᱳᱨ ᱜᱮ ᱠᱟᱹᱢᱤ ᱫᱚ ᱟᱫᱚ ᱫᱟᱲᱮ ᱡᱚᱫᱤᱱ ᱛᱚᱛᱚ ᱫᱤᱱ ᱜᱮ ᱠᱷᱟᱱ, ᱵᱤᱛᱟᱢᱟᱜ ᱥᱮ ᱨᱚᱦᱚᱭ ᱠᱟᱹᱢᱤ ᱫᱚᱢ ᱫᱟᱲᱮᱭᱟᱜᱼᱟ᱾ ᱟᱫᱚ ᱢᱮᱱᱠᱷᱟᱱ ᱢᱤᱫᱴᱮᱱ ᱴᱨᱟᱠᱴᱟᱨ ᱠᱚᱢ ᱦᱟᱛᱟᱣ ᱞᱮᱠᱷᱟᱱ ᱜᱚᱝᱠᱮ ᱚᱱᱟ ᱢᱟ ᱠᱷᱟᱱ ᱡᱟᱦᱟᱸ ᱜᱮ ᱢᱤᱫᱴᱟᱝ ᱢᱚᱱᱤᱥ ᱮᱢ ᱫᱚᱦᱚ ᱠᱟᱫᱟᱭ ᱰᱟᱭᱵᱷᱟᱨ ᱩᱱᱤᱜᱮ ᱠᱟᱹᱢᱤ ᱠᱟᱛᱟᱢᱟᱭ ᱟᱢ ᱫᱚ ᱢᱮᱫᱴᱮᱱ ᱦᱚᱭᱛᱳ ᱢᱚᱴᱚᱨ ᱥᱟᱭᱠᱮᱞᱮᱢ ᱦᱟᱛᱟᱣ ᱠᱮᱫ ᱛᱮ ᱚᱱᱟ ᱠᱚᱛᱮ ᱥᱩᱱᱩᱢ ᱠᱚᱢ ᱜᱮᱢᱮᱨᱟᱜ ᱠᱟᱱᱟ ᱟᱢᱫᱚᱢ ᱧᱮᱞᱮᱫᱟ ᱦᱤᱥᱟᱹᱵᱽ ᱱᱤᱠᱟᱹᱥ ᱛᱟᱢ ᱥᱮ ᱪᱮᱫ ᱜᱚᱝᱠᱮ?
ᱮᱠᱫᱚᱢ ᱮᱠᱫᱚᱢ ᱟᱫᱚ ᱱᱤᱭᱟᱹ ᱫᱷᱟᱣ ᱫᱚ ᱠᱷᱟᱱᱟᱜ ᱱᱚᱜ-ᱚᱭ ᱞᱤᱧ ᱞᱟᱹᱭᱮᱫ ᱠᱟᱱᱟ ᱡᱮ ᱪᱟᱥ ᱠᱟᱹᱢᱤ ᱵᱟᱲᱟ ᱪᱟᱵᱟ ᱞᱮᱱ ᱠᱷᱟᱱ ᱜᱮ ᱦᱟᱸᱜ ᱚᱲᱟᱜ ᱜᱚᱝᱠᱮ ᱠᱚ ᱟᱹᱜᱩ ᱵᱟᱲᱟᱭ ᱦᱩᱭᱩᱜ-ᱟ᱾
ᱦᱮᱸ ᱦᱮᱸ
ᱟᱫᱚ ᱦᱟᱸᱜ, ᱤᱱᱟᱹ ᱠᱷᱟᱹᱛᱤᱨ ᱜᱮ ᱦᱟᱸᱜ, ᱟᱫᱚ ᱞᱟᱹᱴᱩᱣᱟᱜ ᱴᱮᱠᱴᱟᱨ ᱫᱚ ᱦᱟᱯᱮ ᱞᱤᱧ, ᱛᱟᱭᱚᱢ ᱦᱟᱛᱟᱲ ᱟᱠᱟᱫᱟ ᱾
ᱟᱪᱪᱷᱟ ᱟᱪᱪᱷᱟ ᱚᱱᱟ ᱢᱟ ᱱᱟᱯᱟᱭ ᱠᱟᱛᱷᱟ ᱜᱮᱵᱚᱱ ᱪᱤᱱᱛᱟᱹ ᱠᱟᱜ-ᱟ ᱜᱚᱝᱠᱮ ᱛᱟᱦᱚᱞᱮ ᱚᱲᱟᱜ ᱜᱚᱝᱠᱮ ᱠᱚ ᱟᱹᱜᱩ ᱵᱟᱲᱟ ᱠᱟᱛᱮᱫ ᱮᱠᱫᱚᱢ ᱜᱟᱹᱰᱤ ᱦᱚᱸ ᱦᱟᱛᱟᱣ ᱛᱚᱨᱟᱭ ᱵᱤᱱ ᱮᱸᱰᱮᱠᱷᱟᱱ ᱮᱸ ᱥᱟᱱᱟᱢ ᱥᱮᱫ ᱛᱮ ᱠᱟᱴᱤᱹᱪ ᱜᱚᱲᱚ ᱥᱚᱯᱚᱦᱚᱛ ᱧᱟᱢᱚᱜ-ᱟ ᱜᱚᱝᱠᱮ ᱟᱹᱞᱤᱧ ᱦᱚᱸ ᱡᱩᱫᱤ ᱠᱟᱹᱴᱤᱡ ᱠᱷᱚᱵᱚᱨ ᱵᱤᱱ ᱮᱢ ᱞᱤᱧᱟ ᱵᱟᱯᱞᱟᱨᱮ ᱦᱮᱸ ᱠᱤᱪᱷᱩᱴᱟᱜ ᱞᱤᱧ ᱮᱢ ᱠᱤᱵᱤᱱᱟ ᱟᱨᱠᱤ ᱵᱩᱞᱩᱝ ᱯᱷᱩᱞᱩᱝ ᱠᱚ ᱡᱩᱫᱤ ᱠᱤᱨᱤᱧ ᱜᱟᱱᱚᱜ ᱠᱷᱟᱱ᱾
ᱮᱠᱫᱚᱢ ᱮᱠᱫᱚᱢ ᱮᱠᱫᱚᱢ ᱟᱹᱞᱤᱧ ᱦᱟᱸᱜ ᱞᱤᱧ ᱠᱷᱳᱵᱳᱨᱟ ᱵᱮᱱᱟ ᱢᱟᱥᱮ ᱟᱞᱚᱵᱮᱱ ᱪᱤᱱᱛᱟᱹᱭᱟ ᱟᱫᱚ ᱦᱚᱸᱜ ᱠᱷᱟᱱ ᱦᱚᱸᱜ-ᱚᱭ ᱪᱟᱥ ᱠᱟᱹᱢᱤ ᱜᱮᱛᱚᱦᱟᱸᱜ ᱟᱹᱰᱤ ᱫᱤᱱ ᱜᱮ ᱪᱟᱞᱟᱜ ᱫᱚ
ᱦᱮᱸ ᱜᱚᱝᱠᱮ ᱚᱱᱟᱦᱚ ᱪᱟᱥ ᱠᱟᱹᱢᱤ ᱫᱚ ᱟᱹᱰᱤ ᱫᱤᱱ ᱪᱟᱞᱟᱜ-ᱟ ᱚᱱᱟ ᱯᱷᱟᱠ ᱨᱮᱜᱮ ᱟᱫᱚ ᱥᱟᱨ ᱮᱢᱟᱜ ᱦᱩᱭᱩᱜ-ᱟ, ᱦᱮᱲᱦᱮᱫ ᱦᱩᱭᱩᱜ-ᱟ, ᱟᱨ ᱵᱤᱞᱤ ᱞᱮᱱᱠᱷᱟᱱ ᱫᱟᱞ ᱦᱩᱭᱩᱜ-ᱟ ᱟᱭᱢᱟ ᱞᱮᱠᱟᱱᱟᱜ ᱠᱟᱹᱢᱤ ᱢᱮᱱᱟᱜ-ᱟ ᱜᱚᱝᱠᱮ ᱥᱟᱢᱴᱟᱣ ᱛᱮ ᱢᱤᱫ ᱥᱮᱨᱢᱟ ᱯᱩᱨᱟᱹᱣ ᱜᱚᱫᱚᱜ-ᱟ ᱟᱜᱠᱷᱟᱱ ᱱᱤᱭᱟᱹ ᱫᱚ ᱠᱷᱟᱱ
ᱮᱠᱫᱚᱢ ᱟᱨ ᱱᱚᱜ-ᱚᱭ ᱱᱤᱛᱚᱜ ᱡᱩᱫᱤ ᱟᱹᱞᱤᱧ ᱵᱟᱹᱞᱤᱧ ᱪᱟᱥᱟ ᱦᱟᱸᱜ ᱛᱟᱦᱞᱮ ᱦᱟᱸᱜ ᱩᱱ ᱥᱩᱢᱚᱭ ᱦᱟᱜ ᱦᱚᱲᱟᱜ ᱜᱚᱝᱠᱮ ᱥᱩᱢᱩᱭ ᱦᱟᱸᱜ ᱡᱮ ᱩᱱᱟᱹᱜ ᱜᱟᱱ ᱯᱮᱲᱟ ᱯᱟᱹᱲᱦᱟᱹ ᱠᱚᱠᱚ ᱦᱤᱡᱩᱜ-ᱟ ᱩᱱ ᱠᱩ ᱛᱚᱦᱚᱸ ᱡᱚᱢ ᱧᱩ ᱦᱚᱪᱚ ᱞᱟᱜᱟᱜ-ᱟ ᱥᱮ
ᱦᱮᱸ ᱜᱚᱝᱠᱮ ᱦᱮᱸ ᱮᱠᱫᱚᱢ ᱱᱚᱣᱟ ᱢᱟᱛᱚ ᱟᱹᱰᱤ ᱢᱟᱨᱟᱝ ᱟᱜ ᱠᱟᱹᱢᱤ ᱠᱟᱱᱟ ᱥᱮ ᱜᱚᱝᱠᱮ ᱟᱨ ᱟᱛᱳ ᱦᱚᱲ ᱠᱚ ᱢᱮᱱᱟᱜ ᱠᱚ ᱜᱮᱭᱟ ᱯᱮᱲᱟ ᱯᱟᱹᱲᱦᱟᱹ ᱢᱟᱛᱚ ᱠᱚ ᱡᱚᱢ ᱜᱮᱭᱟ ᱜᱚᱝᱠᱮ ᱟᱨᱚ ᱯᱟᱲᱟ ᱯᱩᱲᱥᱤ ᱟᱛᱳ ᱦᱚᱲ ᱢᱚᱬᱮ ᱦᱚᱲ ᱠᱚ ᱢᱮᱱᱟᱜ ᱠᱚ ᱜᱮᱭᱟ ᱩᱱᱠᱩ ᱧᱩ ᱡᱚᱢ ᱨᱮᱱᱟᱜ ᱵᱮᱯᱟᱨ ᱥᱮᱯᱟᱨ ᱢᱮᱱᱟᱜ-ᱟ᱾
ᱦᱳᱭ ᱦᱳᱭ ᱮᱠᱫᱚᱢ ᱮᱠᱫᱚᱢ ᱚᱱᱟ ᱠᱚ ᱠᱚᱦᱚᱸ ᱠᱷᱟᱹᱛᱤᱨ ᱛᱮᱜᱮ ᱟᱹᱞᱤᱧ ᱦᱚᱞᱤᱧ ᱞᱟᱹᱭ ᱫᱟ ᱱᱤᱭᱟᱹ ᱵᱟᱨ ᱪᱟᱥ ᱠᱟᱹᱢᱤ ᱫᱚ ᱱᱟᱯᱟᱭ ᱛᱮᱜᱮ ᱯᱟᱨᱚᱢ ᱦᱩᱭᱩᱜ-ᱟ ᱵᱟᱝᱠᱷᱟᱱ ᱦᱟᱸᱜ ᱟᱞᱤᱡ ᱟᱹᱰᱤ ᱡᱳᱨ ᱜᱮ ᱮᱴᱠᱮᱴᱚᱬᱮ ᱨᱮᱞᱤᱧ ᱯᱟᱲᱟᱣ ᱜᱚᱫᱚᱜ-ᱟ ᱦᱟᱸᱜ
ᱦᱮᱸ ᱦᱮᱸ ᱮᱴᱠᱮᱴᱚᱬᱮ ᱫᱚ ᱟᱫᱚ ᱪᱮᱫ ᱦᱚᱸ ᱵᱟᱝ ᱱᱚᱸᱛᱮ ᱠᱷᱚᱱ ᱫᱚ ᱟᱹᱞᱤᱧ ᱞᱤᱧ ᱮᱢᱟᱵᱮᱱ ᱠᱟᱱᱟ ᱛᱚᱠᱷᱚᱱ ᱵᱩᱞᱩᱝ ᱨᱮᱱᱟᱜ ᱫᱟᱢ ᱫᱚ ᱛᱚ ᱩᱱᱟᱹᱜ ᱫᱚ ᱵᱟᱝ ᱠᱚᱥᱴᱚ ᱦᱩᱭᱩᱜ ᱛᱟᱵᱮᱱᱟ ᱠᱟᱹᱴᱤᱡ
ᱦᱳᱭ ᱦᱳᱭ ᱟᱵᱮᱱ ᱵᱮᱱ ᱮᱢᱟᱞᱤᱧ ᱠᱷᱟᱱ ᱢᱟ ᱟᱨ ᱦᱚᱸ ᱱᱟᱯᱟᱭᱚᱜ ᱛᱟᱹᱞᱤᱧᱟ᱾ ᱡᱟ ᱩᱸᱰᱟᱹᱝ ᱜᱮ ᱯᱚᱭᱥᱟ ᱠᱟᱹᱴᱤᱡ ᱵᱟᱧᱪᱟᱣ ᱧᱚᱜᱚᱜ ᱛᱟᱹᱞᱤᱧᱟ᱾ ᱟᱨ ᱟᱵᱮᱱ ᱦᱚᱸ ᱚᱱᱠᱟᱱᱟᱜ ᱫᱩᱠᱵᱤᱯᱚᱫ ᱨᱮᱦᱚᱸ ᱟᱹᱞᱤᱧ ᱦᱚᱸ ᱞᱤᱧ ᱜᱚᱲᱚ ᱫᱟᱲᱮᱭᱟᱵᱮᱱᱟ᱾
ᱦᱮᱸ ᱜᱚᱝᱠᱮ ᱫᱩᱠ ᱵᱤᱯᱚᱫ ᱫᱚ ᱟᱫᱚ ᱟᱹᱞᱤᱧ ᱛᱚ ᱠᱷᱟᱱ ᱱᱚᱣᱟ ᱦᱩᱨᱩ ᱨᱚᱦᱚᱭ ᱜᱟᱹᱰᱤ ᱞᱤᱧ ᱦᱟᱛᱟᱭᱟ ᱟᱫᱚ ᱥᱤ ᱜᱤᱲᱤ ᱟᱹᱜᱩᱭ ᱵᱤᱱ ᱟᱨ ᱟᱹᱞᱤᱧ ᱚᱱᱛᱮ ᱦᱩᱨᱩ ᱨᱚᱦᱚᱭ ᱜᱟᱹᱰᱤ ᱞᱤᱧ ᱤᱫᱤᱭᱟ᱾
ᱦᱮᱸ ᱦᱮᱸ ᱚᱱᱟ ᱦᱚᱸ ᱜᱟᱱᱚᱜ ᱜᱮᱭᱟ ᱟᱫᱚ ᱠᱷᱟᱱ ᱦᱟᱸᱜ ᱦᱚᱜ-ᱚᱭ ᱛᱚ ᱟᱵᱮᱱ ᱢᱟᱵᱮᱱ ᱞᱟᱹᱭᱮᱫ ᱠᱟᱱ ᱦᱟᱸᱜ ᱱᱚᱣᱟ ᱪᱟᱥ ᱠᱟᱢᱤ ᱠᱚ ᱨᱟᱠᱟᱵ ᱵᱟᱲᱟ ᱠᱟᱛᱮᱫ ᱜᱮ ᱦᱟᱸᱜ ᱵᱮᱱ ᱦᱟᱛᱟᱣᱟ ᱦᱟᱸᱜ ᱥᱮ
ᱦᱮᱸ ᱦᱮᱸ ᱦᱮᱸ ᱮᱠᱫᱚᱢ ᱮᱠᱫᱚᱢ ᱟᱪᱪᱷᱟ ᱜᱚᱝ ᱠᱮ ᱞᱟᱹᱭ ᱫᱟᱞᱤᱧ ᱚᱠᱛᱚ ᱦᱚᱸ ᱠᱷᱟᱴᱚ ᱜᱮᱛᱟᱞᱟᱝ-ᱟ ᱟᱫᱚ ᱱᱚᱝᱠᱟᱱ ᱦᱩᱰᱤᱧ ᱢᱟᱪᱷᱟ ᱜᱟᱯᱟᱞ ᱢᱟᱨᱟᱣ ᱫᱚ ᱱᱚᱸᱰᱮ ᱜᱮᱞᱟᱝ ᱢᱩᱪᱟᱹᱫᱟ ᱥᱮ ᱪᱮᱫ ᱜᱚᱝᱠᱮ?
ᱦᱳᱭ ᱦᱳᱭ ᱮ ᱛᱤᱦᱤᱧ ᱞᱮᱠᱟ ᱫᱚ᱾
ᱟᱪᱪᱷᱟ ᱡᱚᱦᱟᱨ ᱜᱮ ᱛᱚᱵᱮ ᱜᱚᱝᱠᱮ
ᱦᱮᱸ ᱡᱚᱦᱟᱨ ᱜᱮ ᱢᱟ